ᱦᱮᱞᱳ ᱦᱮᱸ ᱜᱚᱢᱠᱮ ᱡᱚᱦᱟᱨ ᱜᱮ ᱦᱚᱸ ᱡᱚᱦᱟᱨ ᱜᱮ ᱟᱨ ᱪᱮᱫ ᱵᱤᱱ ᱞᱟᱹᱭᱮᱫᱟ
ᱦᱟᱱᱮ ᱟᱨ ᱢᱤᱫ ᱫᱚᱢ ᱞᱤᱧ ᱞᱟᱜᱟᱣᱟᱜ ᱵᱮᱱᱟ ᱠᱚᱞᱴᱟᱜ
ᱦᱮᱸ ᱦᱮᱸ ᱟᱹᱞᱤᱧ ᱦᱚᱸ ᱟᱞᱵᱤᱫᱷᱟ ᱜᱮ ᱟᱫᱚ
ᱦᱳᱭ ᱢᱟᱹᱭ ᱩᱸᱦᱩᱸ
ᱚ ᱜᱚᱝᱠᱮ ᱛᱟᱞᱮ ᱩᱸ ᱫᱟᱬᱟᱱ ᱠᱚᱫᱚ ᱚᱠᱟ ᱠᱚᱨᱮ ᱵᱤᱱ ᱪᱟᱞᱟᱣ ᱵᱟᱲᱟ ᱟᱠᱟᱱᱟ
ᱦᱮᱸ ᱫᱟᱬᱟᱱ ᱠᱚᱫᱚ ᱠᱚᱢ ᱵᱮᱥᱤ ᱪᱟᱞᱟᱣ ᱵᱟᱲᱟ ᱦᱩᱭ ᱟᱠᱟᱱᱟ ᱟᱫᱚ ᱚᱱᱠᱟ ᱥᱟᱺᱜᱤᱧ ᱠᱚᱫᱚ ᱵᱟᱝ ᱪᱟᱞᱟᱣ ᱵᱟᱲᱟ ᱦᱩᱭ ᱟᱠᱟᱱᱟ᱾ ᱢᱚᱴᱟ ᱢᱩᱴᱤ ᱟᱵᱚ ᱥᱟᱱᱛᱟᱲ ᱠᱚ ᱚᱠᱟ ᱠᱚᱨᱮ ᱢᱮᱱᱟᱜ ᱠᱚᱣᱟ ᱚᱱᱟ ᱠᱚᱨᱮ᱾ ᱯᱨᱟᱭ ᱡᱟᱭᱜᱟ ᱠᱚᱨᱮᱜᱮ ᱫᱟᱬᱟ ᱦᱩᱭ ᱠᱟᱱᱟ ᱯᱩᱨᱩᱞᱤᱭᱟ ᱥᱮᱱ ᱡᱷᱟᱲᱠᱷᱚᱱᱰ ᱥᱮᱱ
ᱡᱮᱢᱚᱱ ᱞᱩᱠ ᱟᱵᱚᱱᱟᱜ ᱡᱮᱢᱚᱱ ᱱᱚᱣᱟ ᱞᱩᱜᱩ ᱵᱩᱨᱩ ᱜᱷᱟᱱᱴᱟ ᱵᱟᱲᱮ ᱫᱚ ᱚᱸᱰᱮ ᱫᱚ ᱟᱹᱰᱤ
ᱪᱟᱞᱟᱜ ᱠᱟᱱᱟ ᱱᱤᱛᱚᱜ
ᱟᱪᱪᱷᱟ ᱟᱪᱪᱷᱟ ᱚᱸᱰᱮ ᱢᱟ ᱟᱵᱚ ᱥᱚᱢᱟᱡᱽ ᱨᱮᱱᱟᱜ ᱢᱤᱫᱴᱟᱝ ᱫᱟᱲᱟᱱ ᱨᱮᱱᱟᱜ ᱵᱷᱟᱜᱤ ᱡᱟᱭᱜᱟ
ᱦᱩᱸ ᱦᱩᱸ
ᱚᱸᱰᱮ ᱫᱚ ᱟᱵᱚ ᱥᱟᱱᱛᱟᱲ ᱥᱚᱢᱟᱡᱽ ᱜᱮᱠᱚ ᱪᱟᱞᱟᱜ ᱜᱮᱭᱟ᱾
ᱟᱪᱪᱷᱟ ᱟᱪᱪᱷᱟ
ᱛᱚ ᱚᱸᱰᱮ ᱫᱚ ᱵᱚᱸᱜᱟ ᱦᱩᱭᱩᱜ ᱜᱮᱭᱟ ᱟᱹᱰᱤ ᱦᱚᱲ ᱠᱚ ᱪᱟᱞᱟᱜ ᱜᱮᱭᱟ ᱚᱸᱰᱮ ᱫᱚ ᱟᱹᱞᱤ ᱧᱟᱜ ᱪᱟᱞᱟᱣ ᱨᱮᱱᱟᱜ ᱤᱪᱪᱷᱟᱹ ᱠᱚᱫᱚ ᱢᱮᱱᱟᱜ ᱛᱟᱵᱤᱱᱟ ᱥᱮ ᱵᱟᱝ ᱚᱸᱰᱮ ᱫᱚ
ᱦᱩᱸ ᱪᱟᱞᱟᱣ ᱱᱟ ᱤᱪᱟᱹ ᱫᱚ ᱢᱮᱱᱟᱜᱼᱟ ᱪᱮᱫᱠᱟᱱ ᱡᱟᱭᱜᱟ ᱠᱟᱱᱟ ᱠᱟᱹᱴᱤᱡ ᱧᱮᱞ ᱟᱹᱜᱩ ᱦᱩᱭᱩᱜᱼᱟ᱾
ᱢᱤᱫ ᱫᱷᱟᱣ ᱠᱟᱛᱮᱫ ᱫᱚ ᱱᱚᱣᱟ ᱪᱟᱞᱟᱣ ᱫᱚᱨᱠᱟᱨᱚᱜ ᱠᱟᱱᱟ ᱦᱮᱸᱥᱮ
ᱦᱳᱭ ᱦᱳᱭ ᱦᱳᱭ
ᱦ ᱡᱟᱦᱟᱸ ᱟᱵᱚᱱᱟᱜ ᱢᱮᱱᱟᱜᱼᱟ ᱚᱡᱳᱫᱽᱫᱷᱟ ᱵᱩᱨᱩ
ᱦᱮᱸ ᱚᱡᱳᱫᱽᱫᱷᱟ ᱫᱚᱞᱤᱧ ᱪᱟᱞᱟᱣ ᱟᱠᱟᱱᱟ᱾ ᱚᱸᱰᱮ ᱫᱚ ᱵᱟᱨᱫᱚᱢ ᱞᱮᱠᱟ ᱞᱤᱧ ᱪᱟᱞᱟᱜᱼᱟ᱾
ᱜᱚᱝᱠᱮ ᱟᱵᱤᱱᱟᱜ ᱨᱚᱲ ᱠᱟᱹᱴᱤᱡ ᱟᱹᱰᱤ ᱤᱭᱟᱹ ᱜᱮ ᱟᱸᱡᱚᱢᱚᱜ ᱠᱟᱱᱟ ᱟᱹᱰᱤ ᱟᱥᱛᱮ ᱜᱮ ᱟᱸᱡᱚᱢᱚᱜ ᱠᱟᱱᱟ᱾ ᱠᱟᱹᱴᱤᱡ ᱦᱮᱸ ᱢᱟᱱᱮ ᱟᱹᱰᱤ ᱵᱷᱤᱛᱤᱨ ᱨᱮ ᱵᱷᱤᱛᱤᱨ ᱨᱮ ᱟᱸᱡᱚᱢᱚᱜ ᱠᱟᱱᱟ ᱵᱷᱤᱛᱤᱨ ᱨᱮ
ᱱᱤᱛᱚᱜ ᱫᱚ ᱴᱷᱤᱠ ᱜᱮᱭᱟ᱾
ᱦᱮᱸ ᱡᱟᱹᱱᱤᱜ ᱱᱤᱛᱚᱜ ᱴᱷᱤᱠ ᱜᱮ ᱦᱟᱹᱡᱩᱜᱼᱟ
ᱚᱦᱚᱸ ᱟᱪᱪᱷᱟ ᱟᱪᱪᱷᱟ
ᱦᱮᱸ ᱜᱚᱝᱠᱮ ᱡᱟᱦᱟᱸ ᱡᱟᱦᱟᱸᱛᱤᱧ ᱞᱟᱹᱭᱫᱟ ᱚᱱᱟ ᱚᱡᱳᱫᱽᱫᱷᱟ ᱵᱩᱨᱩ ᱜᱤᱧ ᱪᱟᱞᱟᱣ ᱵᱟᱲᱟ ᱠᱟᱱᱟ ᱥᱮ ᱵᱟᱝ
ᱦᱮᱸ ᱚᱡᱳᱫᱽᱫᱷᱟ ᱫᱚᱞᱤᱧ ᱪᱟᱞᱟᱣ ᱟᱠᱟᱱᱟ
ᱥᱮᱸᱫᱽᱨᱟ ᱫᱤᱱᱨᱮ ᱥᱮ
ᱯᱟᱸᱪ ᱥᱮᱧ ᱫᱚ ᱵᱟᱝ ᱮᱢᱚᱱ ᱫᱟᱲᱟᱱ ᱜᱮ ᱪᱟᱞᱟᱣ ᱦᱩᱭ ᱟᱠᱟᱱᱟ᱾
ᱟᱨ ᱟᱨ ᱥᱮᱸᱫᱽᱨᱟ ᱦᱚᱸ ᱵᱟᱝᱢᱟ ᱚᱸᱰᱮ ᱫᱚᱠᱚ ᱪᱟᱞᱟᱜ ᱜᱮᱭᱟ᱾
ᱦᱩᱸ ᱥᱮᱸᱫᱽᱨᱟ ᱠᱚ ᱪᱟᱞᱟᱜ ᱜᱮᱭᱟ᱾
ᱦᱚ ᱵᱟᱲᱟᱭ ᱜᱮᱭᱟᱵᱤᱱ ᱱᱚᱸᱰᱮ ᱢᱟᱱᱮ ᱥᱮᱸᱫᱽᱨᱟ ᱨᱮᱱ ᱡᱮᱞᱮᱡᱤᱭᱟᱹᱞᱤ ᱠᱚ ᱧᱮᱞ ᱧᱟᱢᱚᱜ ᱜᱮᱭᱟ ᱡᱤᱵᱽ ᱡᱤᱭᱟᱹᱞᱤ ᱠᱚ
ᱡᱤᱵᱽ ᱡᱤᱭᱟᱹᱞᱤ ᱠᱚ ᱵᱚᱞᱛᱮ ᱟᱹᱞᱤᱧ ᱢᱟ ᱪᱟᱞᱟᱣ ᱨᱮᱱᱟᱜ ᱢᱟ ᱮᱠᱥᱯᱮᱨᱤᱭᱮᱱᱥ ᱵᱟᱹᱱᱩᱜᱼᱟ ᱟᱸᱡᱚᱢ ᱠᱟᱛᱷᱟ ᱢᱮᱱᱟᱜ ᱫᱚ ᱢᱮᱱᱟᱜ ᱠᱚᱣᱟ᱾ ᱛᱟᱹᱨᱩᱵ ᱠᱚ ᱢᱮᱱᱟᱜ ᱠᱚᱣᱟ ᱵᱷᱟᱹᱞᱩᱠ ᱠᱚ ᱢᱮᱱᱟᱜ ᱠᱚᱣᱟ ᱵᱟᱱᱟ ᱠᱚ
ᱵᱟᱱᱟ ᱠᱚ
ᱦᱸ ᱵᱟᱱᱟ ᱠᱚ ᱛᱟᱹᱨᱩᱵ ᱠᱚ
ᱟᱪᱪᱷᱟ ᱟᱪᱪᱷᱟ
ᱦᱛᱤᱤ ᱠᱚ
ᱟᱪᱪᱷᱟ ᱛᱟᱦᱚᱞᱮ ᱚᱸᱰᱮ ᱢᱟ ᱢᱟᱱᱮ ᱥᱮᱸᱫᱽᱨᱟ ᱯᱚᱠᱠᱷᱮ ᱫᱚ ᱰᱮᱧᱡᱟᱨᱮᱥᱚᱜᱼᱟ ᱠᱟᱹᱴᱤᱡ
ᱦᱩᱸ ᱨᱤᱠᱥ ᱫᱚ ᱨᱥᱠᱥ ᱜᱮᱭᱟ ᱡᱟᱭᱜᱟᱴᱟ ᱥᱮᱸᱱᱫᱨᱟ ᱯᱚᱠ ᱟᱫᱚ ᱤᱭᱟᱹ ᱨᱮᱠᱚ ᱛᱟᱦᱮᱱᱟ ᱛᱚ ᱦᱚᱲ ᱜᱟᱫᱮᱞ ᱨᱮᱠᱚ ᱛᱟᱦᱮᱱᱟ ᱚᱱᱟ ᱠᱷᱟᱹᱛᱤᱨ ᱛᱮ ᱩᱱᱠᱩ ᱦᱚᱸ ᱩᱱᱟᱹᱜ ᱫᱚ ᱢᱟᱱᱮ ᱤᱭᱟᱹ ᱨᱮᱱᱟᱜ ᱥᱩᱡᱳᱜ ᱫᱚ ᱵᱟᱠᱚ ᱧᱟᱢᱟ ᱦᱚᱭᱛᱚ
ᱥᱟᱦᱟᱥ ᱵᱟᱠᱩ ᱧᱟᱢᱟ ᱵᱟᱝ
ᱦᱩᱸ ᱧᱟᱢ
ᱦᱸ ᱟᱨ ᱜᱚᱢᱠᱮ ᱟᱸᱡᱚᱢ ᱵᱟᱲᱟ ᱟᱠᱟᱫᱟᱞᱤᱧ ᱥᱮᱪᱤᱫ ᱚᱸᱰᱮ ᱵᱚᱞᱚ ᱥᱮᱸᱫᱽᱨᱟ ᱦᱤᱞᱳ ᱢᱟᱱᱮ ᱵᱚᱞᱚ ᱞᱟᱦᱟ ᱨᱮᱠᱚ ᱵᱚᱸᱜᱟ ᱵᱳᱩᱨᱩᱳ ᱦᱩᱭᱩᱜᱼᱟ ᱠᱟᱹᱴᱤᱡ
ᱦᱸ ᱟᱸᱡᱚᱢ ᱫᱚᱞᱤᱧ ᱟᱸᱡᱚᱢ ᱵᱟᱲᱟ ᱟᱠᱟᱫᱟ ᱟᱫᱚ ᱚᱱᱟ ᱠᱚᱫᱚ ᱮᱠᱥᱯᱤᱨᱤᱭᱮᱱᱥ ᱫᱚ ᱵᱟᱹᱱᱩᱜ ᱚᱱᱟ ᱨᱮᱢᱟ ᱚᱞᱚᱜ ᱯᱟᱲᱦᱟᱜ ᱜᱤᱫᱽᱨᱟᱹ ᱟᱫᱚ ᱚᱱᱟ ᱠᱚᱨᱮᱫ ᱫᱚ ᱚᱱᱠᱟ ᱫᱚ ᱵᱟᱝ ᱤᱱᱵᱚᱞᱵᱷ ᱦᱩᱭ ᱟᱠᱟᱱᱟ
ᱟᱪᱪᱷᱟ ᱟᱪᱪᱷᱟ ᱛᱚ ᱚᱡᱳᱫᱽᱫᱷᱟ ᱵᱩᱨᱩ ᱫᱚ ᱛᱤᱱ ᱵᱟᱨ ᱵᱤᱱ ᱪᱟᱞᱟᱣ ᱵᱟᱲᱟ ᱟᱠᱟᱱᱟ
ᱚᱡᱳᱫᱽᱫᱷᱟ ᱫᱚᱧ ᱪᱟᱞᱟᱜᱼᱟ ᱵᱟᱨ ᱫᱚᱢ ᱞᱮᱠᱟ ᱞᱤᱧ ᱪᱟᱞᱟᱜ ᱠᱟᱱᱟ ᱚᱡᱳᱫᱽᱫᱷᱟ ᱫᱚ
ᱟᱪᱪᱷᱟ ᱟᱪᱪᱷᱟ ᱦ ᱟᱨ ᱡᱟᱦᱟᱸ ᱟᱵᱚᱱᱟᱜ ᱵᱩᱨᱩ ᱵᱚᱸᱜᱟᱫᱤᱵᱚᱱ ᱪᱟᱞᱟᱣ ᱵᱟᱲᱟᱭ ᱦᱮᱡ ᱵᱟᱲᱟ ᱟᱠᱟᱱᱟ
ᱢᱤᱫ ᱫᱷᱟᱣ ᱦᱚᱸ ᱵᱟᱞᱤᱧ ᱪᱟᱞᱟᱭ ᱵᱟᱲᱟ ᱟᱠᱟᱱᱟ ᱵᱩᱨᱩ ᱵᱸᱜᱟ ᱫᱚ
ᱟᱪᱪᱷᱟ ᱛᱚ ᱵᱩᱨᱩ ᱵᱩᱨᱩ ᱵᱚᱸᱜᱟ ᱨᱮᱫᱚ ᱵᱟᱲᱟᱭ ᱜᱮᱭᱟᱵᱤᱱ ᱛᱚ ᱚᱸᱰᱮ ᱦᱚᱸ ᱵᱚᱸᱜᱟ ᱦᱩᱭᱩᱜᱼᱟ ᱵᱟᱨ ᱫᱤᱱ ᱵᱟᱨ ᱫᱤᱱ ᱟᱨ ᱚᱸᱰᱮ ᱦᱚᱸ ᱟᱹᱰᱤ ᱢᱟᱱᱮ ᱟᱵᱚ ᱥᱚᱢᱟᱡᱽ ᱨᱮᱱᱟᱜ ᱟᱹᱰᱤ ᱠᱤᱪᱷᱩ ᱵᱚᱱ ᱧᱟᱢᱟ ᱚᱸᱰᱮ ᱦᱚᱸ
ᱦᱩᱸ ᱦᱩᱸ
ᱠᱤᱨᱤᱧ ᱛᱟᱱᱟ ᱟᱨᱠᱤ
ᱟᱪᱪᱷᱟ ᱟᱪᱪᱷᱟ ᱦᱩ
ᱟᱨ ᱦᱚᱲ ᱠᱚᱦᱚᱸ ᱟᱹᱰᱤ ᱡᱳᱨ ᱠᱚ ᱪᱟᱞᱟᱜᱼᱟ
ᱦᱩᱸ ᱦᱩᱸ ᱦᱩᱸ
ᱟᱨ ᱡᱟᱦᱟᱸ ᱵᱩᱨᱩ ᱵᱚᱸᱜᱟ ᱛᱟᱨᱯᱚᱨᱮ ᱡᱟᱦᱟᱸ ᱠᱩᱲᱤ ᱰᱩᱝᱨᱤᱵᱚᱱ ᱢᱮᱛᱟᱜ ᱠᱟᱱᱟ᱾ ᱚ ᱠᱷᱩᱲᱤ ᱰᱩᱝᱨᱤ ᱠᱷᱚᱲᱤ ᱰᱩᱝᱨᱤ ᱨᱮᱢᱟ ᱟᱹᱰᱤ ᱨᱟᱹᱥᱠᱟᱹ ᱦᱩᱭᱩᱜᱼᱟ ᱚᱸᱰᱮ ᱫᱚ ᱮᱱᱮᱡ ᱥᱮᱨᱮᱧ ᱦᱩᱭᱩᱜᱼᱟ
ᱦᱩᱸ ᱦᱩᱸ ᱦᱩᱸ ᱴᱤᱠ ᱠᱷᱩᱲᱤ ᱰᱩᱝᱨᱤ
ᱴᱟᱢᱟᱠ ᱛᱩᱢᱫᱟ ᱟᱛᱮ
ᱮᱠᱫᱚᱢ ᱮᱠᱫᱚᱢ
ᱚ ᱚᱸᱰᱮᱮᱫ ᱫᱚ ᱪᱟᱞᱟᱣ ᱨᱮᱱᱟᱜ ᱤᱪᱪᱷᱟᱹ ᱦᱮᱱᱟᱜ ᱛᱟᱵᱤᱱᱟ ᱥᱮ ᱵᱟᱝ ᱚᱸᱰᱮ ᱫᱚ
ᱦᱮᱸ ᱪᱟᱞᱟᱣ ᱨᱮᱱᱟᱜ ᱤᱪᱪᱷᱟᱹ ᱫᱚ ᱢᱮᱱᱟᱜ ᱫᱚ ᱢᱮᱱᱟᱜᱼᱟ ᱱᱚᱝᱠᱟ ᱥᱩᱡᱳᱜᱽ ᱠᱚᱜᱮ ᱵᱟᱹᱞᱤᱧ ᱧᱟᱢ ᱟᱠᱟᱫᱟ
ᱚ ᱟᱪᱪᱷᱟ ᱟᱪᱪᱷᱟ ᱢᱟᱱᱮ ᱵᱮᱥᱛᱚ ᱛᱟᱭ
ᱦᱩᱸ ᱵᱮᱥᱛᱚ ᱵᱚᱞᱛᱮ ᱚᱱᱠᱟ ᱤᱭᱟᱹ ᱵᱟᱝ ᱦᱩᱜᱠᱟᱱᱟ
ᱛᱟᱦᱚᱞᱮ ᱜᱚᱝᱠᱮ ᱦᱮᱸ ᱪᱮᱫ ᱵᱮᱤᱱ ᱞᱟᱹᱭᱫᱟ?
ᱞᱟᱹᱭᱞᱤᱧ ᱟᱵᱚᱣᱟᱜ ᱡᱟᱦᱟᱸ ᱱᱚᱣᱟ ᱯᱟᱴᱟᱵᱤᱫᱟᱹ ᱯᱟᱛᱟ ᱥᱮ ᱤᱭᱟᱹ ᱢᱮᱱᱟᱜ ᱛᱟᱯᱚᱱᱟ ᱚᱸᱰᱮ ᱫᱚᱵᱤᱱ ᱦᱮᱡ ᱵᱟᱲᱟ ᱠᱟᱱᱟ ᱥᱮ ᱵᱟᱝ
ᱵᱟᱞᱤᱧ ᱪᱟᱞᱟᱜ ᱠᱟᱱᱟ ᱪᱟᱞᱟᱣ ᱠᱟᱱᱟ ᱵᱟᱝᱟ ᱵᱟᱝ
ᱛᱚ ᱚᱰᱮ ᱫᱚ ᱚᱸᱰᱮ ᱫᱚᱠ ᱜᱚᱝᱠᱮ ᱟᱹᱰᱤ ᱤᱭᱟᱹᱛᱮ ᱦᱩᱭᱩᱜ ᱫᱚ ᱱᱚᱸᱰᱮ ᱫᱚ ᱟᱨ ᱱᱮᱛᱚᱜ ᱟᱵᱚᱨ ᱜᱚᱴᱟ ᱡᱟᱭᱜᱟ ᱨᱮᱱ ᱦᱚᱲ ᱜᱮᱠᱚ ᱦᱮᱵ ᱦᱮᱡ ᱟᱠᱟᱱᱟ ᱱᱚᱸᱰᱮ ᱫᱚ ᱟᱹᱰᱤ ᱥᱟᱺᱜᱤᱧ ᱥᱟᱹᱜᱤᱧ ᱦᱚᱲ ᱠᱚ ᱯᱩᱱ ᱠᱚ ᱦᱩᱭᱩᱜᱼᱟ ᱚᱱᱟ ᱵᱚᱨᱫᱷᱚᱢᱟᱱ ᱦᱩᱜᱽᱞᱤ ᱦᱮᱸ ᱵᱚᱨᱫᱷᱚᱢᱟᱱ ᱦᱩᱜᱽᱞᱤ ᱦᱩᱸ ᱛᱚ ᱚᱸᱰᱮ ᱮᱠᱷᱚᱱᱳ ᱟᱹᱣᱨᱤ ᱵᱤᱱ ᱪᱟᱞᱟᱜᱼᱟ ᱛᱚ ᱚᱸᱰᱮ ᱫᱚ ᱟᱹᱰᱤᱨ ᱟᱹᱰᱤ ᱨᱟᱹᱥᱠᱟᱹᱭ ᱦᱩᱭ ᱦᱩᱭᱩᱜᱼᱟ ᱚᱸᱰᱮ ᱫᱚ ᱨᱟᱹᱥᱠᱟᱹ ᱟᱨ ᱠᱤᱨᱤᱧ ᱛᱮᱱᱟᱜ ᱟᱹᱰᱤ ᱠᱤᱨᱤᱧ ᱛᱮᱱᱟᱜᱤᱱ
ᱢᱟᱱᱮ ᱟᱵᱚᱱᱟᱜ ᱥᱟᱱᱛᱟᱞ ᱤᱭᱟᱹ ᱨᱮᱱᱟᱜ ᱛᱟᱭᱛᱚ ᱠᱟᱞᱪᱟᱨ ᱨᱮᱱᱟᱜ ᱠᱚ
ᱦᱳᱭ ᱱᱚᱣᱟ ᱯᱟᱹᱧᱪᱤ ᱜᱮᱸᱫᱟᱜ ᱫᱷᱩᱛᱤ ᱠᱷᱚᱱᱟᱜ
ᱦᱩᱸ ᱦᱩᱸ
ᱱᱚᱣᱟ ᱟᱵᱚᱱᱟᱜ ᱠᱟᱞᱪᱟᱨ ᱨᱮ ᱡᱟᱦᱟᱸ ᱛᱤᱱᱟᱹᱜ ᱠᱟᱹᱯᱤ ᱠᱚ ᱟᱸᱜᱥᱟᱨ ᱠᱚ ᱛᱤᱨᱭᱳ ᱠᱚ
ᱟᱪᱷᱟ ᱟᱪᱷᱟ
ᱡᱚᱛᱚ ᱠᱤᱪᱷᱩ ᱵᱤᱱ ᱧᱟᱢᱟᱼᱟ ᱱᱚᱰᱮᱱ ᱫᱚ ᱮᱠᱫᱚᱢ ᱦᱮᱡ ᱨᱮᱱᱟᱜ ᱪᱮᱥᱴᱟᱭ ᱵᱤᱱ ᱱᱤᱭᱟᱹ ᱵᱚᱪᱷᱚᱨ ᱫᱚ
ᱴᱟᱭᱤᱢ ᱪᱮᱥᱴᱟᱭ ᱦᱩᱭᱩᱜᱼᱟ ᱪᱟᱞᱱᱟ ᱱᱤᱥᱪᱚᱭ
ᱦᱮᱸ ᱚᱱᱟ ᱫᱚ ᱟᱹᱰᱤ ᱤᱭᱟᱹ ᱦᱩᱭᱩᱜᱼᱟ ᱨᱟᱹᱥᱠᱟᱹ ᱟᱨ ᱚᱸᱰᱮ ᱫᱚ ᱟᱵᱚ ᱥᱚᱢᱟᱡ ᱨᱮᱱ ᱢᱟᱱᱮ ᱵᱮᱥᱤᱨ ᱵᱷᱟᱜᱽ ᱦᱚᱲ ᱜᱮᱠᱚ ᱪᱟᱞᱟᱜᱼᱟ ᱚᱸᱰᱮ ᱫᱚ ᱟᱹᱰᱤ ᱡᱳᱨ ᱠᱚ ᱪᱟᱞᱟᱜ ᱜᱮᱭᱟ ᱟᱨ ᱱᱚᱶᱟ ᱡᱟᱦᱟᱸ ᱥᱩᱠᱨᱤ ᱡᱤᱞ ᱯᱤᱴᱷᱟᱹ ᱧᱟᱢᱚᱜᱼᱟ ᱚᱸᱰᱮ ᱫᱚ
ᱦᱩᱸ ᱦᱩᱸ
ᱥᱩᱠ ᱥᱩᱠᱨᱤ ᱡᱤᱞ ᱯᱤᱴᱷᱟᱹ ᱰᱟᱝᱨᱤ ᱡᱮᱞ ᱤᱭᱟᱹ ᱰᱟᱝᱨᱤ ᱡᱤᱞ ᱫᱮᱥᱤ ᱥᱤᱢ ᱡᱤᱞ ᱵᱚᱭᱞᱟᱨ
ᱦᱩᱸ
ᱟᱨ ᱟᱨ ᱡᱤᱞ ᱡᱤᱞ ᱞᱟᱜ ᱠᱚ ᱧᱟᱢᱚᱜ ᱜᱮᱭᱟ
ᱟᱪᱪᱷᱟ ᱟᱪᱪᱷᱟ
ᱚᱱᱟ ᱢᱟᱱᱮ ᱥᱩᱠᱨᱤ ᱡᱤᱞ ᱯᱤᱴᱷᱟᱹ ᱫᱚ ᱚᱰᱮ ᱫᱚ ᱯᱷᱮᱢᱟᱥ
ᱟᱪᱪᱷᱟ ᱟᱪᱪᱷᱟ
ᱛᱟᱨᱯᱚᱨᱮ ᱡᱚ ᱡᱚᱢ ᱧᱩ ᱠᱚᱨᱮᱱᱟᱜ ᱦᱳᱴᱮᱞ ᱠᱚ ᱛᱟᱦᱮᱱᱟ
ᱦᱩᱸ ᱦᱩᱸ
ᱟᱠᱟ ᱠᱚᱵᱤᱱ ᱡᱟᱢ ᱠᱷᱟᱱ ᱫᱚ
ᱟᱪᱪᱷᱟ ᱟᱪᱪᱷᱟ ᱴᱷᱤᱠ
ᱦ ᱟᱨ ᱚᱱᱟᱫᱚ ᱯᱮᱫᱤᱱ ᱯᱮᱫᱤᱱ ᱫᱷᱚᱨᱮ ᱦᱩᱭᱩᱜ ᱜᱮᱭᱟ ᱛᱟᱯᱚᱨ ᱯᱷᱟᱭᱱᱮᱞ ᱫᱤᱱ ᱫᱚ ᱚᱱᱮ ᱡᱟᱛᱨᱟ ᱠᱚ ᱦᱩᱭᱩᱜ ᱛᱟᱵᱚᱱᱟ
ᱟᱪᱪᱷᱟ ᱟᱪᱪᱷᱟ
ᱡᱟᱛᱨᱟ ᱦᱚᱸ ᱟᱹᱰᱤ ᱵᱮᱥ ᱜᱮ
ᱦᱩᱸ ᱦᱩᱸ
ᱦᱸ
ᱟᱫᱚ ᱚᱱᱟ ᱠᱚᱨᱮ ᱢᱟᱵᱤᱱ ᱪᱟᱞᱟᱜᱼᱟ ᱴᱷᱤᱠ ᱜᱮᱭᱟ ᱜᱚᱝᱠᱮ ᱠᱤᱱᱛᱩ ᱱᱮᱛᱟᱨ ᱢᱟ ᱟᱵᱚᱨᱮᱱ ᱥᱚᱢᱟᱡ ᱢᱟ ᱦᱚᱲ ᱢᱟ ᱟᱹᱰᱤ ᱡᱳᱨ ᱠᱚ ᱤᱭᱟᱹ ᱪᱟᱵᱟ ᱠᱟᱱᱟ ᱵᱩᱡᱷᱟᱹᱣ ᱫᱟᱲᱮᱭᱟᱜ ᱠᱟᱱ ᱜᱮᱭᱟᱵᱤᱱ ᱫᱚᱢᱮᱜ ᱜᱮ ᱦᱟᱺᱰᱤ ᱯᱟᱹᱣᱨᱟᱹ ᱠᱚ ᱧᱩᱭᱮᱫᱟ
ᱟᱪᱪᱷᱟ ᱟᱪᱪᱷᱟ ᱦᱮᱸ ᱤᱱᱟᱹ ᱤᱱᱟᱹ ᱫᱚ ᱦᱮᱸ ᱤᱱᱟᱹ ᱫᱚ ᱵᱤᱱ ᱞᱟᱹᱭᱟ ᱴᱷᱤᱠ ᱜᱮᱭᱟ
ᱦᱳᱭ ᱦᱳᱭ ᱚᱱᱟ ᱠᱷᱟᱹᱛᱤᱨ ᱛᱮ ᱟᱵᱚ ᱱᱤᱛᱚᱜ ᱥᱟᱱᱛᱟᱲ ᱛᱟᱭᱚᱢ ᱨᱮ ᱢᱮᱱᱟᱜ ᱵᱚᱱᱟ ᱛᱟᱭᱚᱢ ᱪᱟᱵᱟᱣ ᱠᱟᱱᱟ ᱵᱚᱱ
ᱦᱩᱸᱸ ᱯᱟᱛᱟ ᱯᱚᱨᱚᱱ ᱫᱚ ᱯᱟᱛᱟ ᱯᱚᱨᱚᱵᱽ ᱯᱚᱨᱚᱵᱽ ᱞᱮ ᱞᱮᱠᱟᱜᱮ ᱦᱮᱸᱥᱮ ᱟᱫᱚ ᱟᱵᱚ ᱠᱟᱹᱴᱤᱡ ᱧᱩ ᱠᱚᱢ ᱦᱩᱭᱩᱜ ᱛᱟᱵᱚᱱᱟ
ᱦᱮᱸ ᱦᱮᱸ ᱦᱮᱸ
ᱧᱩ ᱧᱩ ᱵᱟᱫ ᱠᱟᱛᱮ ᱟᱵᱚ ᱟᱵᱚᱱᱟᱜ ᱚᱱᱮ ᱡᱚᱢ ᱧᱩ ᱠᱚᱨᱮᱱᱟᱜ ᱛᱟᱨᱯᱚᱨᱮ ᱡᱚᱛᱚ ᱠᱤᱪᱷᱩ ᱨᱟᱹᱥᱠᱟᱹ ᱠᱚ ᱦᱩᱭᱩᱜ ᱢᱟ ᱦᱮᱸᱥᱮ
ᱦᱩᱸ ᱦᱩᱸ
ᱟᱫᱚ ᱟᱵᱚ ᱫᱚ ᱱᱚᱜᱼᱚᱭ ᱯᱟᱛᱟ ᱯᱚᱨᱚᱵᱽ ᱦᱩᱭᱩᱜ ᱠᱟᱱᱟ ᱟᱵᱚ ᱫᱚ ᱚᱫᱫᱷᱮᱠ ᱚᱫᱫᱷᱮᱠ ᱯᱟᱨᱥᱮᱱᱴ ᱦᱚᱲ ᱜᱮ ᱯᱟᱹᱣᱨᱟᱹ ᱢᱚᱱᱮ ᱠᱟᱜᱼᱟ ᱯᱮ ᱯᱟᱹᱣᱨᱟᱹ ᱦᱟᱺᱰᱤ ᱧᱩᱭᱮᱫᱼᱟ ᱪᱟᱞᱟᱣ ᱠᱟᱛᱮᱫ ᱠᱮᱴᱮᱡ ᱢᱟᱱᱮ ᱡᱮ ᱡᱮ ᱨᱟᱹᱥ ᱨᱟᱹᱥᱠᱟᱹ ᱦᱩᱭᱩᱜᱼᱟ ᱮᱱᱮᱡ ᱥᱮᱨᱮᱧ ᱦᱩᱭᱩᱜᱼᱟ ᱡᱟᱛᱨᱟ ᱡᱚᱢ ᱧᱩ ᱦᱩᱭᱩᱜᱼᱟ ᱫᱟᱬᱟᱱ ᱦᱩᱭᱩᱜᱼᱟ ᱚᱱᱟ ᱠᱚᱫᱚ ᱵᱟᱝ ᱩᱱ ᱫᱚ ᱪᱟᱞᱟᱜ ᱟᱠᱚ ᱰᱟᱭᱨᱮᱠᱴ ᱵᱷᱟᱴᱤ ᱨᱮ
ᱮᱠᱫᱚᱢ ᱮᱠᱫᱚᱢ
ᱟᱫᱚ ᱚᱱᱟ ᱠᱚ ᱧᱩᱭᱟ ᱧᱩ ᱟᱸᱜᱟᱜᱚᱫ ᱠᱟᱜᱼᱟ ᱠᱚ
ᱟᱜᱫᱚᱢ ᱮᱜᱫᱚᱢ
ᱟᱱᱠᱟ ᱫᱟᱱᱠᱟ ᱠᱚ ᱫᱟᱬᱟᱱᱟ ᱛᱤᱱᱟᱹᱜ ᱫᱚ ᱮᱠᱫᱚᱢ ᱫᱚ ᱵᱟᱝ ᱞᱟᱹᱠᱛᱤ ᱠᱟᱱᱟ
ᱦᱩᱸ ᱦᱩᱸ
ᱦᱩᱸ ᱤᱱᱟᱹᱦ ᱤᱱᱟᱹ ᱦᱟᱺᱰᱤ ᱯᱟᱹᱣᱨᱣ ᱫᱚ ᱟᱵᱚᱱᱟᱜ ᱥᱚᱢᱟᱡ ᱨᱮ ᱟᱹᱰᱤᱜᱟᱱ ᱤᱯᱷᱮᱴ ᱤᱯᱷᱮᱠᱴ ᱤᱭᱟᱹ ᱠᱟᱫᱟᱭ ᱟᱹᱜᱩ ᱟᱠᱟᱫᱟᱭ
ᱦᱩᱸ ᱦᱩᱸ
ᱟᱨ ᱟᱹᱰᱤ ᱦᱚᱲ ᱠᱚ ᱧᱩ ᱧᱩ ᱛᱮᱜᱮ ᱠᱚ ᱤᱭᱟᱹ ᱠᱟᱱᱟ ᱠᱟᱝ
ᱮᱠᱫᱚᱢ ᱮᱠᱫᱚᱢ ᱛᱟᱨᱯᱚᱨ ᱱᱮᱛᱟᱨ ᱢᱟ ᱧᱮᱞ ᱫᱟᱵᱤᱱ ᱱᱚᱜᱼᱚᱭ ᱥᱟᱱᱛᱟᱞ ᱯᱨᱳᱜᱨᱟᱢ ᱠᱚ ᱠᱷᱟᱹᱛᱤᱨ ᱛᱮ ᱱᱮᱛᱟᱨ ᱢᱟ ᱜᱤᱫᱽᱨᱟᱹ ᱠᱚ ᱡᱚᱛᱚ ᱠᱚ ᱚᱞᱚᱜ ᱯᱟᱲᱦᱟᱣ ᱠᱷᱚᱱᱟᱜ ᱠᱚ ᱤᱭᱟᱹᱜ ᱠᱟᱱᱟ ᱥᱟᱸᱜᱤᱧᱚᱜ ᱠᱟᱱᱟ
ᱦᱚᱭ ᱦᱚᱭ ᱦᱚᱭ ᱢᱟᱱᱮ ᱜᱤᱫᱽᱨᱟᱹ ᱠᱚ ᱚᱱᱛᱮᱜᱮ ᱵᱮᱥᱤ ᱴᱟᱱ
ᱚᱱᱛᱮᱜᱮ ᱵᱮᱥᱤ ᱠᱚ ᱫᱟᱬᱟ ᱵᱟᱲᱟᱭᱮᱫᱟ ᱚᱞᱚᱜ ᱯᱟᱲᱦᱟᱣ ᱫᱚ ᱵᱟᱝ ᱛᱟᱨᱯᱚᱨ ᱱᱮᱛᱟᱨ ᱢᱟ ᱡᱮ ᱯᱚᱨᱤᱢᱟᱱ ᱛᱮ ᱟᱵᱚ ᱢᱟᱱᱮ ᱟᱵᱚ ᱥᱟᱱᱛᱟᱲᱟᱜ ᱦᱚᱯᱚᱱ ᱠᱚᱣᱟᱜ ᱵᱷᱤᱰᱭᱳ ᱠᱚ ᱵᱷᱟᱭᱨᱟᱞᱚᱜ ᱠᱟᱱᱟ ᱱᱚᱣᱟ ᱯᱳᱜᱨᱟᱢ ᱠᱚᱨᱮ ᱪᱟᱞᱟᱣ ᱠᱟᱛᱮᱫ ᱢᱟᱱᱮ ᱱᱚᱣᱟ ᱫᱚ ᱢᱤᱫᱴᱟᱝ ᱥᱚᱢᱟᱡᱽ ᱪᱮᱛᱟᱱ ᱨᱮ ᱟᱹᱰᱤ ᱢᱟᱨᱟᱝ ᱤᱯᱷᱮᱠᱴ ᱯᱟᱲᱟᱜ ᱠᱟᱱᱟ
ᱟᱨ ᱡᱟᱦᱟᱸ
ᱡᱮᱢᱚᱱ ᱠᱚᱲᱟ ᱠᱩᱲᱤ ᱜᱤᱫᱽᱨᱟᱹ ᱦᱩᱰᱤᱧ ᱦᱩᱰᱤᱧ ᱠᱚ ᱦᱟᱱᱟ ᱦᱟᱺᱰᱤ ᱯᱟᱹᱣᱨᱟᱹ ᱠᱚ ᱧᱩᱭᱮᱫᱟ ᱚᱱᱟ ᱠᱚᱦᱚᱸ ᱥᱤᱜᱨᱮᱴ ᱠᱚᱠᱚ ᱧᱩᱭᱮᱫᱟ ᱛᱟᱨᱯᱚᱨ ᱟᱹᱰᱤ ᱨᱚᱠᱚᱢ ᱱᱟᱱᱟ ᱨᱚᱠᱚᱢ ᱤᱭᱟᱹ ᱵᱷᱤᱰᱭᱳ ᱠᱚ ᱟᱫᱚ ᱪᱮᱫ
ᱢᱟᱱᱮ ᱱᱚ ᱱᱚᱣᱟ ᱡᱟᱦᱟᱸ ᱡᱟᱦᱟᱸ ᱵᱷᱤᱰᱭᱳ ᱠᱚᱫᱚ ᱟᱵᱚ ᱥᱚᱢᱟᱡᱽ ᱨᱮᱱᱟᱜ ᱤᱯᱷᱮᱠᱴ ᱯᱟᱲᱟᱜ ᱠᱟᱱᱟ ᱵᱟᱝ
ᱦᱩᱸ ᱦᱩᱸ ᱟᱵᱚ ᱥᱚᱢᱟᱡᱽ ᱪᱮᱛᱟᱱ ᱨᱮ ᱟᱹᱰᱤ ᱤᱭᱟᱹ ᱯᱟᱲᱟᱜ ᱠᱟᱱᱟ ᱡᱮ ᱡᱟᱦᱟᱸ ᱚᱱᱱᱚ ᱦᱚᱲ ᱠᱚ ᱧᱮᱞᱟ ᱞᱟᱹᱭᱟᱠᱚ ᱱᱩᱠᱩ ᱫᱚ ᱱᱩᱠᱩ ᱠᱟᱱᱟ ᱠᱚ ᱥᱟᱱᱛᱟᱲ ᱠᱟᱱᱟ ᱠᱚ ᱱᱚᱜᱼᱚᱭ ᱱᱚᱝᱠᱟ ᱠᱚ ᱤᱭᱟᱹᱭᱮᱫᱟ ᱱᱚᱣᱟ ᱠᱚ ᱵᱷᱤᱰᱭᱳ ᱠᱚ ᱵᱷᱟᱭᱨᱟᱞ
ᱛᱟᱦᱚᱞᱮ ᱦᱚᱜᱼᱚᱭ ᱡᱮ ᱜᱤᱫᱽᱨᱟᱹ ᱠᱚᱠᱚ ᱱᱚᱝᱠᱟᱜ ᱠᱟᱱᱟ ᱱᱮᱥᱟᱭ ᱫᱟᱠᱚ ᱯᱨᱳᱜᱨᱟᱢ ᱠᱚ ᱫᱟᱬᱟᱱ ᱠᱟᱱᱟ ᱟᱸᱫᱚ ᱜᱟᱨᱡᱮᱱᱟᱜ ᱵᱷᱩᱞ ᱛᱮ ᱥᱮ ᱟᱠᱚᱣᱟᱜ ᱤᱭᱟᱹ ᱛᱮ ᱪᱮᱫ ᱵᱤᱱ ᱞᱟᱹᱭᱟ ᱟᱵᱮᱱ ᱫᱚ
ᱱᱚᱣᱟ ᱫᱚ ᱡᱩᱫᱤ ᱞᱤᱧ ᱞᱟᱹᱭᱟ ᱯᱷᱤᱯᱴᱤ ᱯᱷᱤᱯᱴᱤ ᱞᱟᱹᱭ ᱜᱟᱱᱚᱜᱼᱟ ᱜᱟᱨᱡᱮᱱᱟᱜ ᱦᱚᱸ ᱠᱤᱪᱷᱩ ᱫᱳᱥ ᱢᱮᱱᱟᱜᱼᱟ ᱟᱨ ᱜᱤᱫᱽᱨᱟᱹ ᱠᱚᱦᱚᱸ ᱠᱤᱪᱷᱩ ᱫᱳᱥ ᱫᱚ ᱢᱮᱱᱟᱜᱼᱟ ᱟᱨ ᱟᱵᱚ ᱡᱟᱦᱟᱸ ᱟᱵᱚ ᱡᱟᱦᱟᱸ ᱤᱭᱟᱹ ᱠᱚ ᱢᱟᱱᱮ ᱞᱟᱹᱭ ᱞᱮᱠᱷᱟᱱ ᱟᱵᱚ ᱡᱟᱦᱟᱸ ᱢᱮᱱᱟᱜ ᱵᱚᱱᱟ ᱡᱟᱦᱟᱸᱭ ᱠᱚ ᱱᱚᱣᱟ ᱤᱭᱟᱹ ᱠᱚᱵᱚᱱ ᱮᱨᱮᱧᱡᱽ ᱵᱟᱲᱟᱭ ᱮᱫᱟ ᱢᱟᱱᱮ ᱯᱨᱳᱜᱨᱟᱢ ᱠᱚ ᱤᱭᱟᱹ ᱠᱚ᱾
ᱦᱩᱸ
ᱩᱱᱠᱩᱣᱟᱜ ᱦᱚᱸ ᱠᱤᱪᱷᱩ ᱫᱚᱥ ᱢᱮᱱᱟᱜᱼᱟ ᱯᱟᱪᱮᱫ᱾ ᱩᱱᱠᱩᱣᱟᱜ ᱡᱮᱢᱚᱱ ᱦᱩᱭᱩᱜᱼᱟ,
ᱢᱟᱱᱮ ᱩᱱᱩᱠᱩᱣᱟᱜ ᱯᱨᱳᱜᱨᱟᱢ ᱠᱚ ᱡᱮᱢᱚᱱ ᱦᱩᱭᱩᱜᱼᱟ ᱩᱱᱠᱩᱣᱟᱜ ᱫᱚ ᱛᱟᱦᱮᱸᱱᱟ ᱧᱮᱞ ᱠᱮᱫᱟ ᱵᱤᱱ ᱧᱤᱫᱟᱹ ᱟᱴᱴᱟ ᱱᱚᱴᱟ ᱥᱮᱫ ᱟᱨᱟᱢᱵᱷᱚ ᱦᱩᱭ ᱮᱱᱟ᱾ ᱵᱟᱨ ᱯᱮ ᱜᱷᱚᱱᱴᱟ ᱛᱮ ᱪᱟᱵᱟᱭᱱᱟ ᱟᱨ ᱟᱵᱚ ᱫᱚᱵᱚᱱ ᱟᱨᱟᱢᱵᱚᱭᱮᱫᱟ ᱦᱟᱱᱮ ᱵᱟᱨᱚ ᱴᱟ ᱮᱠᱴᱟ ᱥᱮᱫ ᱵᱚᱱ ᱟᱨᱟᱢᱵᱚᱭᱮᱫᱟ ᱟᱨᱵᱚᱱ ᱪᱟᱵᱟᱭᱮᱫᱟ ᱯᱩᱨᱟᱹ ᱥᱮᱛᱟᱜ ᱫᱷᱟᱹᱵᱤᱡ ᱵᱚᱱ ᱯᱩᱨᱟᱹ ᱟᱸᱜᱟᱭ ᱫᱟᱵᱚᱱ᱾ ᱛᱟᱦᱚᱞᱮ ᱚᱱᱟ ᱵᱷᱤᱛᱤᱨ ᱨᱮ ᱡᱮ ᱠᱳᱱᱳ ᱠᱤᱪᱷᱩ ᱜᱮ ᱦᱩᱭ ᱫᱟᱲᱮᱭᱟᱜᱼᱟ ᱥᱮ?
ᱮᱠᱫᱚᱢ ᱮᱠᱫᱚᱢ
ᱦᱩᱸ ᱚᱱᱟ ᱦᱩᱭᱩᱜ ᱠᱟᱱᱟ ᱵᱤᱥᱚᱭ᱾ ᱟᱨ ᱜᱤᱫᱽᱨᱟᱹ ᱠᱚ ᱱᱮᱛᱟᱨ ᱨᱮᱱ ᱜᱤᱫᱽᱨᱟᱹ ᱠᱚ ᱚᱱᱠᱟ ᱠᱚ ᱧᱮᱞ ᱟᱹᱜᱩᱭᱮᱫᱟ ᱥᱮᱬᱟᱭ ᱫᱟᱠᱚ ᱟᱫᱚ ᱚᱱᱟ ᱠᱚ ᱠᱩᱥᱤᱭᱟᱜ ᱠᱟᱱᱟ ᱠᱚ ᱵᱤᱥᱤ᱾
ᱦᱩᱸ ᱦᱩᱸ ᱟᱨ ᱦᱚᱸᱜᱼᱚᱭ ᱯᱷᱳᱱ ᱠᱚᱠᱚ ᱮᱢᱟ ᱠᱚ ᱠᱟᱱᱟ ᱟᱨᱦᱚᱸ ᱠᱚ ᱯᱷᱳᱱ ᱥᱮᱫ ᱜᱮ ᱵᱤᱥᱤ ᱱᱮᱥᱟᱭ ᱫᱟᱠᱚ ᱡᱮᱢᱚᱱ ᱯᱷᱨᱤ ᱯᱷᱟᱭᱟᱨ, ᱚᱱᱟ ᱛᱮᱜᱮ ᱯᱷᱟ ᱯᱷᱟᱲᱟᱣ ᱥᱮᱫ ᱫᱚ ᱯᱟᱲᱦᱟᱣ ᱯᱟᱲᱦᱟᱣ ᱥᱮᱫ ᱫᱚ ᱟᱹᱰᱤ ᱠᱟ ᱠᱟᱢᱡᱳᱨ ᱢᱟᱱᱮ ᱯᱷᱟᱲᱟᱣ ᱥᱮᱫ ᱫᱚ ᱟᱹᱰᱤ ᱵᱚᱱ ᱠᱚᱢᱚᱜ ᱠᱟᱱᱟ᱾
ᱦᱩᱸ ᱚᱞᱚᱜ ᱯᱟᱲᱦᱟᱣ ᱛᱮ ᱫᱚ ᱵᱚᱱ ᱞᱟᱹᱭ ᱞᱮᱠᱷᱟᱱ ᱥᱟᱱᱛᱟᱲ ᱥᱚᱢᱟᱡᱽ ᱨᱮᱫᱚ ᱚᱞᱚᱜ ᱯᱟᱲᱦᱟᱣ ᱨᱮᱱᱟᱜ ᱤᱭᱟᱹ ᱫᱚ ᱯᱩᱨᱟᱹ ᱠᱚᱢ ᱩᱛᱟᱹᱨ ᱠᱟᱱᱟ, ᱞᱟᱦᱟ ᱪᱮᱫ ᱞᱮᱠᱟ ᱛᱟᱦᱮᱸ ᱞᱮᱱᱟ ᱢᱤᱫ ᱵᱟᱨ ᱦᱚᱸᱠᱚ ᱯᱟᱲᱦᱟᱜ ᱟᱱ ᱨᱮ ᱦᱚᱸ ᱢᱟᱱᱮ, ᱦᱳᱭᱳᱛᱳ ᱯᱩᱭᱥᱟᱹ ᱚᱵᱷᱟᱵᱽ ᱛᱮ ᱤᱭᱟᱹ ᱚᱵᱷᱟᱵᱽ ᱛᱮ ᱵᱟᱠᱚ ᱯᱟᱲᱦᱟᱣ ᱫᱟᱲᱮ ᱠᱟᱣᱫᱟ ᱠᱤᱱᱛᱩ ᱡᱟᱦᱟᱸᱭ ᱠᱚ ᱯᱟᱲᱦᱟᱜ ᱛᱟᱦᱮᱸᱫ ᱢᱴᱟ ᱢᱩᱴᱤ ᱠᱚ ᱵᱷᱟᱜᱤ ᱠᱚ ᱯᱟᱲᱦᱟᱜ ᱛᱟᱦᱮᱸᱫ᱾ ᱱᱮᱛᱟᱨ ᱢᱟ ᱚᱱᱟ ᱡᱚᱢ ᱧᱩ ᱵᱟ ᱯᱩᱭᱥᱟ ᱢᱟ ᱵᱟᱹᱱᱩᱜ ᱟᱱᱤᱡ ᱱᱮᱛᱟᱨ ᱦᱚᱸ ᱱᱮᱛᱟᱨ ᱢᱟ, ᱡᱷᱚᱛᱚ ᱦᱚᱲ ᱜᱮ ᱡᱚᱢ ᱧᱩ ᱵᱟ ᱯᱟᱲᱦᱟᱣ ᱨᱮᱢᱟ ᱩᱱᱟᱹᱜ ᱯᱩᱭᱥᱟᱹ ᱢᱟ ᱵᱟᱝ ᱞᱟᱜᱟᱜ ᱠᱟᱱᱟ᱾
ᱦᱩᱸ ᱦᱩᱸ
ᱠᱷᱚᱨᱪᱟ ᱚᱱᱠᱟ ᱫᱚ ᱯᱟᱹ ᱯᱟᱲᱦᱟᱣ ᱨᱮᱫᱚ ᱵᱟᱹᱱᱩᱜ ᱟᱹᱱᱤᱡ, ᱛᱩᱵᱩ ᱨᱮᱦᱚᱸ ᱜᱤᱫᱽᱨᱟᱹ ᱵᱟᱠᱚ ᱯᱟᱲᱦᱟᱜ ᱠᱟᱱᱟ᱾
ᱴᱷᱤᱠ ᱟᱨ ᱱᱚᱝᱠᱟᱛᱮ ᱜᱤᱫᱽᱨᱟᱹ ᱢᱟᱠᱚ ᱠᱷᱟᱨᱟᱯ ᱪᱟᱵᱟᱜ ᱠᱟᱱᱟ ᱟᱨ ᱟᱹᱰᱤ ᱜᱟᱱ ᱜᱤ ᱫᱽᱨᱟᱹ ᱦᱚᱸ ᱡᱮᱢᱚᱱ ᱦᱳᱥᱴᱮᱞ ᱠᱚ ᱤᱫᱤᱭᱮᱫ ᱠᱚᱣᱟ ᱦᱳᱥᱴᱮᱞ ᱠᱷᱚᱱ ᱦᱚᱸ ᱠᱚ ᱪᱟᱞᱟᱜ ᱠᱟᱱᱟ, ᱯᱨᱳᱜᱨᱟᱢ ᱠᱚ ᱦᱳᱥᱴᱮᱞ ᱠᱷᱚᱱ ᱦᱚᱸ ᱠᱚ ᱫᱟᱹᱲ ᱫᱟ᱾ ᱩᱱᱠᱩ ᱜᱟᱨᱡᱮᱱ ᱠᱚᱵᱚᱱ ᱢᱚᱱᱮᱭᱟ ᱦᱳᱥᱴᱮᱞ ᱨᱮᱵᱚᱱ ᱤᱫᱤ ᱤᱫᱤ ᱤᱫᱤ ᱦᱚᱴᱚ ᱠᱟ ᱠᱚᱣᱟ ᱛᱟᱦᱞᱮ, ᱦᱳᱥᱴᱮᱞ ᱨᱮᱫᱚ ᱵᱟᱠᱚ ᱫᱟᱲᱟᱱᱟ ᱜᱟᱭᱤᱰ